ᱦᱮᱞᱳ ᱦᱮᱞᱳ ᱦᱮᱞᱳ
ᱦᱮᱞᱳ
ᱦᱮᱸ ᱜᱚᱝᱠᱮ ᱟᱸᱡᱚᱢ ᱫᱟᱵᱤᱱ ᱟᱹᱞᱤᱧᱟᱜ ᱟᱸ,
ᱦᱮᱸ ᱟᱸᱡᱚᱢᱚᱜ ᱠᱟᱱ ᱜᱮ᱾ ᱟᱵᱮᱱ ᱵᱮᱱ ᱟᱸᱡᱚᱢᱫᱟ?
ᱦᱮᱸ ᱟᱸᱡᱚᱢᱚᱜ ᱠᱟᱱᱟ ᱱᱤᱛᱚ ᱱᱤᱛᱚᱜ ᱟᱸᱡᱚᱢᱚᱜ ᱠᱟᱱᱟ᱾
ᱦᱩᱸ᱾
ᱛᱟᱦᱞᱮ ᱜᱚᱝᱠᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱟᱵᱤᱱ ᱜᱮ?
ᱦᱮᱸ ᱟᱞᱤᱧ ᱦᱚᱸ ᱱᱟᱯᱟᱭ ᱵᱟᱲᱟ ᱜᱮ ᱮᱸ᱾ ᱛᱟᱦᱞᱮ ᱪᱮᱜ ᱠᱚᱵᱤᱱ ᱪᱤᱠᱟᱹ ᱵᱟᱲᱟᱭᱫᱟ?
ᱪᱤᱜ ᱠᱷᱩ ᱵᱟᱝ ᱚᱸᱜ-ᱚᱭ ᱚᱞᱚᱜ ᱯᱟᱲᱦᱟᱣ ᱜᱮ ᱚᱱᱟᱜᱮ᱾
ᱚᱞᱚᱜ ᱯᱟᱲᱦᱟᱜ᱾
ᱦᱩᱸ᱾
ᱟᱪᱪᱷᱟ ᱚᱸ᱾ ᱚᱱᱟᱫᱚ ᱱᱟᱯᱟᱭ ᱵᱟᱲᱟ ᱜᱮᱛᱚ ᱵᱟᱝ ᱛᱟᱞᱦᱮ ᱟᱞᱤᱧ ᱦᱚᱸᱞᱤᱧ ᱚᱞᱚᱜ ᱯᱟᱲᱦᱟᱜ ᱠᱟᱱ ᱜᱮᱭᱟ᱾ ᱦᱮᱸ ᱦᱩᱸ᱾ ᱾
ᱛᱟᱦᱞᱮ ᱜᱚᱢᱠᱮ ᱟᱵᱚᱣᱟᱜ ᱡᱟᱦᱟᱸ ᱱᱚᱣᱟ ᱥᱚᱦᱨᱟᱭ ᱯᱚᱨᱚᱵᱽ ᱠᱚ ᱢᱮᱱᱟᱜ ᱛᱟᱵᱚᱱᱟ ᱚᱱᱟ ᱠᱚ ᱱᱟᱥᱮᱱᱟᱜ ᱞᱟᱹᱭ ᱞᱮᱠᱷᱟᱱ ᱱᱟᱯᱟᱭ ᱠᱚᱜ-ᱟ᱾
ᱥᱚᱦᱨᱟᱭ ᱯᱚᱨᱚᱵᱽ᱾
ᱦᱩᱸ᱾
ᱟᱫᱚ᱾ ᱜᱚᱝᱠᱮ ᱟᱯ ᱟᱯᱮᱥᱮᱫ ᱫᱚ ᱪᱮᱜ ᱞᱮᱠᱟ ᱦᱩᱭᱩᱜ ᱜᱮᱭᱟ ᱥᱚᱦᱨᱟᱭ ᱯᱚᱨᱚᱵᱽ ᱫᱚ ᱛᱚᱵᱮ᱾
ᱟᱞᱮᱥᱮᱜ ᱫᱚ ᱟᱞᱮᱥᱮᱜ ᱫᱚ ᱥᱚᱨᱦᱟᱭ ᱫᱚ ᱢᱚᱬᱮ ᱢᱟᱦᱟ ᱛᱚ᱾
ᱟᱪᱪᱷᱟ ᱦᱮᱸ ᱟᱵᱚ ᱟᱜ ᱦᱮᱸ᱾
ᱩᱢ ᱢᱟᱦᱟ ᱠᱷᱩᱱᱴᱟᱹᱣ ᱢᱟᱦᱟ ᱟᱨ ᱡᱟᱞᱮ ᱢᱟᱦᱟ᱾ ᱟᱨ ᱡᱟᱡᱞᱮ᱾
ᱦᱟᱸ᱾
ᱢᱚᱬᱮ ᱫᱤᱱ ᱜᱮ᱾
ᱦᱮᱸ ᱢᱚᱬᱮ ᱥᱤᱧ ᱢᱚᱬᱮ ᱧᱤᱫᱟᱹ ᱡᱟᱦᱟᱸ ᱠᱚ ᱞᱟᱹᱭ ᱠᱟᱫᱟ ᱠᱚ ᱵᱟᱝ᱾
ᱦᱩᱸ᱾ ᱟᱯᱮ ᱥᱮᱜ ᱫᱚ?
ᱟᱪᱪᱷᱟ, ᱟᱞᱮ ᱟᱞᱮ ᱥᱮᱜ ᱦᱚᱸ ᱚᱱᱠᱟᱜᱮ ᱢᱚᱬᱮ ᱥᱤᱧ ᱢᱚᱬᱮ ᱧᱤᱫᱟᱹ᱾ ᱩᱢᱩᱜ ᱩᱢᱩᱜ ᱵᱚᱸᱜᱟ ᱦᱮᱸ ᱠᱷᱩᱱᱴᱟᱹᱣ ᱡᱟᱞᱮ᱾
ᱦᱩᱸ᱾
ᱛᱟᱦᱞᱮ ᱜᱚᱢᱠᱮ᱾ ᱟᱯᱮ ᱥᱮᱜ ᱫᱚ ᱪᱮᱜ ᱞᱮᱠᱟ ᱫᱟᱜ ᱠᱚ ᱫᱟᱜ ᱵᱟᱲᱟ᱾ ᱥᱮᱨᱢᱟ ᱫᱟᱜ ᱠᱚ ᱪᱮᱜ ᱞᱮᱠᱟᱭ ᱡᱟᱲᱤᱭ ᱠᱟᱫᱟ᱾
ᱫᱟᱜ ᱵᱟᱲᱟ ᱱᱟᱯᱟᱭ ᱜᱮ ᱦᱩᱭᱩᱜ ᱠᱟᱱᱟ᱾
ᱟᱪᱪᱷᱟ ᱪᱟᱥᱵᱟᱥ ᱠᱚᱫᱚ ᱛᱤᱱᱟᱹᱜ ᱜᱟᱱ᱾
ᱪᱟᱥ ᱵᱟᱥ ᱠᱚᱫᱚ ᱟᱣᱨᱤ ᱦᱩᱭᱩᱜ-ᱟ᱾ ᱚᱝᱠᱟ ᱫᱚ ᱵᱟᱭ ᱫᱟᱜ ᱠᱟᱫᱟ ᱚᱱᱠᱟ ᱟᱛᱩ ᱥᱮ᱾
ᱚᱻ ᱦᱮᱸ ᱦᱮᱸ ᱦᱮᱸ ᱚᱝᱠᱟ ᱜᱮ ᱜᱚᱴᱟ ᱦᱟᱱᱮ᱾ ᱮᱸᱫ ᱢᱟᱱᱮ ᱫᱟᱜ ᱡᱟᱲᱤ ᱠᱚᱫᱚ ᱟᱞᱮ ᱥᱮᱜ ᱦᱚᱸ ᱵᱟᱭ ᱫᱟᱜ ᱡᱟᱲᱤᱭ ᱠᱟᱫᱟ᱾ ᱾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
ᱢᱟᱱᱮ ᱪᱟᱥ ᱞᱮᱠᱟ ᱫᱚ᱾
ᱟᱞᱮ ᱥᱮᱜ ᱦᱚᱸ ᱚᱝᱠᱟ ᱜᱮ
ᱟᱪᱷᱟ ᱦᱮᱸ ᱛᱚ ᱛᱟᱞᱮ ᱟᱪᱪᱷᱟ ᱛᱟᱦᱚᱞᱮ ᱜᱚᱝᱠᱮ ᱟᱯᱮ ᱟᱯᱮᱥᱮᱱ ᱤᱭᱟᱹ ᱚᱱᱮ ᱡᱟᱦᱟᱸ ᱵᱟᱹᱭᱥᱟᱹᱠ ᱵᱟᱹᱭᱥᱟᱠ ᱠᱩᱱᱟᱹᱢᱤ ᱨᱮ ᱟᱨᱠᱤ ᱚᱱᱟ ᱵᱳ ᱥᱮᱸᱫᱽᱨᱟ ᱵᱩᱨᱩ ᱥᱮᱸᱫᱽᱨᱟ ᱦᱮᱸ ᱫᱤᱥᱚᱢ ᱥᱮᱸᱫᱽᱨᱟ ᱛᱟᱦᱞᱮ ᱚᱱᱟ ᱠᱚᱫᱚᱢ ᱪᱟᱞᱟᱣ ᱵᱟᱲᱟ ᱠᱟᱱ ᱜᱮᱭᱟ ᱥᱮ ᱵᱟᱝ ᱜᱚᱢᱠᱮ?
ᱪᱟᱞᱟᱣ ᱵᱟᱲᱟ ᱦᱩᱭ ᱠᱟᱱ ᱜᱮᱭᱟ
ᱟᱪᱪᱷᱟ ᱟᱠᱟ ᱟᱠᱟ ᱨᱮᱫᱚ ᱵᱤᱱ ᱪᱟᱞᱟᱣ ᱠᱟᱱᱟ?
ᱟᱞᱮ ᱱᱚᱣᱟ ᱥᱳᱨ ᱢᱮᱱᱟᱜ ᱜᱮᱭᱟ ᱥᱩᱥᱱᱤ ᱵᱩᱨᱩ
ᱚᱠᱟ ᱵᱩᱨᱩ
ᱥᱩᱥᱱᱤ ᱵᱩᱨᱩ
ᱟᱪᱪᱷᱟ ᱥᱩᱥᱱᱤ ᱵᱩᱨᱩ ᱟᱪᱪᱷᱟ ᱛᱟᱦᱚᱞᱮ ᱜᱚᱝᱠᱮ ᱚᱱᱟ ᱛᱟᱦᱚᱞᱮ ᱵᱤᱱ ᱪᱟᱞᱟᱣ ᱵᱟᱲᱟ ᱠᱟᱱ ᱜᱮᱭᱟ ᱵᱟᱝ
ᱦᱩᱸ ᱟᱵᱮ ᱵᱤᱱ ᱪᱟᱞᱟᱣ ᱵᱟᱲᱟ ᱠᱟᱱᱟ ᱥᱮ ᱵᱟᱝ
ᱟᱹᱞᱤᱧᱟᱜ ᱜᱚᱝᱠᱮ ᱪᱟᱞᱟᱣ ᱨᱮᱱᱟᱜ ᱠᱟᱛᱷᱟ ᱢᱟ ᱟᱰᱤ ᱫᱤᱱ ᱠᱷᱚᱡ ᱢᱮᱱᱟᱜ ᱛᱟᱹᱞᱤᱧ ᱠᱤᱱᱛᱩ ᱱᱤᱭᱟᱹ ᱮᱴᱠᱮᱴᱚᱬᱮ ᱛᱮ ᱵᱟᱝᱞᱤᱧ ᱪᱟᱞᱟᱣ ᱫᱟᱲᱮ ᱠᱟᱫᱟ ᱦᱮ ᱱᱚᱜᱼᱚᱭ ᱚᱞᱚᱜ ᱯᱟᱲᱦᱟᱜ ᱦᱩᱭᱩᱜ ᱠᱟᱱᱟ ᱦᱚᱜ ᱚᱭ ᱵᱟᱦᱮᱨᱮ ᱨᱮ ᱵᱟᱡᱟᱨ ᱫᱤᱥᱚᱢ ᱛᱚᱝ ᱞᱤᱧ ᱛᱟᱦᱮᱱᱟ ᱛᱚ ᱩᱱᱟᱹᱜ ᱵᱟᱝᱞᱤᱧ ᱪᱟᱞᱟᱣ ᱫᱟᱲᱮᱭ ᱠᱟᱫᱟ
ᱦᱩᱸ
ᱟᱹᱵᱤᱱ ᱡᱩᱫᱤ ᱵᱤᱱ ᱞᱟᱹᱭᱟᱞᱤᱧ ᱠᱮᱭᱟ ᱪᱮᱜ ᱞᱮᱠᱟ ᱟᱨᱠᱤ ᱚᱸᱰᱮ ᱥᱮᱸᱫᱽᱨᱟ ᱪᱮᱜ ᱞᱮᱠᱟ ᱦᱩᱭᱩᱜ ᱜᱮᱭᱟ ᱟᱨᱠᱤ ᱟᱹᱞᱤᱧᱟᱜ ᱚᱱᱟ ᱠᱚᱨᱮᱱᱟᱜ ᱪᱟᱞᱟᱣ ᱨᱮᱱᱟᱜ ᱤᱪᱷᱟᱹ ᱢᱮᱱᱟᱜ ᱛᱟᱞᱤᱧᱟ ᱦᱮᱸ ᱟᱨ ᱵᱟᱲᱟᱭ ᱨᱮᱱᱟᱜ ᱦᱚᱸ ᱫᱚᱢᱮ ᱢᱟᱱᱮ ᱤᱪᱪᱷᱟᱹ ᱢᱮᱱᱟᱜ ᱛᱟᱞᱤᱧᱟ ᱥᱮ ᱟᱫᱚ ᱛᱟᱦᱚᱞᱮ ᱛᱤᱥᱦᱚᱸ ᱢᱟᱱᱮ ᱥᱚᱢᱚᱭ ᱮᱴᱠᱮᱴᱚᱬᱮ ᱦᱚᱛᱮᱡᱛᱮ ᱟᱫᱚ ᱵᱟᱝᱞᱤᱧ ᱥᱮ ᱴᱮᱨ ᱫᱟᱲᱮ ᱠᱟᱫᱟ ᱥᱮ ᱵᱟᱝᱞᱤᱧ ᱪᱟᱞᱟᱣ ᱫᱟᱲᱮ ᱠᱟᱫᱟ ᱦᱚ ᱡᱩᱫᱤ ᱵᱮᱱ ᱞᱟᱹᱭ ᱞᱤᱧ ᱠᱮᱭᱟ ᱜᱚᱝᱠᱮ
ᱟᱵᱚ ᱥᱮᱸᱫᱽᱨᱟ ᱫᱚ ᱡᱮ ᱢᱤᱜᱴᱟᱝ ᱟᱵᱚ ᱚᱱᱟ ᱢᱤᱜᱴᱟᱝ ᱥᱮᱨᱚᱣᱟ ᱠᱟᱱ ᱛᱟᱹᱵᱩ ᱣᱟ ᱥᱮᱸᱫᱽᱨᱟ ᱦᱚᱸ ᱟᱵᱚᱣᱟᱜ ᱞᱟᱠᱪᱟᱨ ᱡᱮᱢᱚᱱ ᱮᱱᱮᱡ ᱥᱮᱨᱮᱧ ᱠᱚ ᱢᱮᱱᱟᱜ ᱛᱟᱵᱚᱱᱟ ᱚᱝᱠᱟ ᱦᱚᱸ ᱢᱤᱜᱴᱮᱱ ᱥᱮᱸᱫᱽᱨᱟ ᱟᱵᱚᱣᱟᱜ ᱞᱟᱠᱪᱟᱨ ᱠᱟᱱ ᱛᱟᱵᱚᱱᱟ ᱟᱵᱚ ᱥᱮᱸᱫᱽᱨᱟ ᱨᱮᱱᱟᱜ ᱡᱟᱦᱟᱸ ᱱᱤᱭᱚᱢ ᱠᱟᱹᱱᱩᱱ ᱠᱚ ᱢᱮᱱᱟᱜ ᱛᱟᱵᱚᱱᱟ ᱡᱮ ᱫᱤᱱ ᱥᱮᱸᱫᱽᱨᱟ ᱠᱚᱵᱚᱱ ᱪᱟᱞᱟᱜᱼᱟ ᱥᱮᱸᱫᱤᱱ ᱢᱟᱱᱮ ᱛᱟᱨ ᱞᱟᱦᱟ ᱫᱤᱱ ᱦᱤᱞᱳᱜ ᱫᱚ ᱟᱵᱚᱣᱟᱜ ᱡᱟᱦᱟᱸ ᱱᱤᱭᱚᱢ ᱠᱟᱱᱩᱱ ᱠᱚ ᱢᱮᱱᱟᱜᱼᱟ ᱾ ᱢᱟᱱᱮ ᱯᱟᱹᱴᱭᱟᱹ ᱠᱚᱨᱮ ᱵᱟᱵᱚ ᱜᱤᱛᱤᱜᱼ ᱟ ᱥᱮ?
ᱦᱮᱸ ᱾
ᱢᱟᱱᱮ ᱚᱲᱟᱜ ᱨᱮᱱ ᱦᱚᱲ ᱠᱚ ᱵᱟᱠᱚ ᱪᱤᱨᱚᱱᱚᱜᱼᱟ ᱾ ᱛᱟᱨᱯᱚᱨᱮ ᱦᱩᱭᱩᱜ ᱠᱟᱱ ᱛᱟᱵᱳᱱᱟ ᱟᱵᱚ ᱜᱚᱼᱵᱟ ᱛᱟᱠᱚ ᱡᱟᱦᱟᱸ ᱥᱤᱲᱤᱡ ᱡᱚᱢᱟᱜ ᱠᱚ ᱡᱟᱦᱟᱸ ᱵᱚᱱ ᱛᱟᱦᱮᱱ ᱚᱱᱟ ᱠᱚ ᱵᱚᱱᱫᱚ ᱾ ᱱᱚᱣᱟ ᱠᱚ ᱥᱮᱸᱫᱽᱨᱟ ᱞᱟᱦᱟ ᱫᱤᱱ ᱦᱤᱞᱳᱜ ᱠᱚ ᱜᱟᱞᱢᱟᱨᱟᱣ ᱢᱟᱱᱮ ᱟᱛᱳ ᱥᱳᱞᱳᱟᱱᱟ ᱠᱚ ᱯᱳᱭᱞᱳ ᱴᱟᱢᱟᱠ ᱨᱩᱭᱟ ᱟᱨ ᱠᱚ ᱥᱮᱨᱮᱧ,
ᱟᱨ ᱫᱚᱥᱟᱨ ᱫᱤᱱ ᱦᱤᱞᱳᱜ ᱛᱟᱭᱚᱢ ᱦᱚᱲ ᱠᱚ ᱚᱱᱟ ᱱᱩᱤᱭᱚᱢ ᱠᱟᱹᱱᱩᱱ ᱢᱟᱱᱟᱣ ᱵᱟᱛᱟᱣ ᱠᱟᱛᱮᱫ ᱵᱚᱱ ᱪᱟᱞᱟᱜᱼᱟ᱾ ᱪᱟᱞᱟᱣ ᱠᱟᱛᱮᱫ ᱢᱤᱫᱴᱟᱝ ᱥᱩᱛᱟᱹᱱ ᱴᱟᱺᱰᱤ ᱛᱟᱦᱮᱱ ᱛᱟᱵᱚᱱᱟ ᱥᱩᱛᱟᱹᱱ ᱴᱟᱺᱰᱤ ᱨᱮ ᱥᱟᱱᱟᱢ ᱦᱚᱲ ᱵᱚᱱ ᱡᱟᱣᱨᱟᱜᱼᱟ ᱾
ᱚᱸᱰᱮ ᱡᱟᱣᱨᱟ ᱠᱟᱛᱮᱫ ᱦᱚᱲ ᱡᱟᱦᱟᱸ ᱠᱚ ᱛᱤᱱᱟᱹᱜ ᱞᱮᱠᱷᱟᱼᱟ ᱚᱸᱰᱮ ᱥᱟᱱᱟᱢ ᱦᱚᱲ ᱵᱚᱱ ᱞᱮᱠᱷᱟᱜᱼᱟ ᱛᱤᱱᱟᱹᱜ ᱠᱚ ᱦᱤᱡᱩᱜ ᱠᱟᱱ ᱛᱟᱵᱚᱱᱟ ᱚᱸᱰᱮ ᱞᱮᱷᱟᱟᱭᱮᱱ ᱜᱮᱭᱟ ᱚᱸᱰᱮ ᱠᱷᱚᱡ ᱟᱵᱚ ᱥᱮᱸᱫᱽᱨᱟ ᱵᱚᱱ ᱮᱛᱚᱦᱚᱵᱼᱟ᱾
ᱟᱹᱰᱤ ᱟᱹᱰᱤ ᱥᱟᱨᱦᱟᱣ ᱜᱚᱢᱠᱮ ᱟᱨᱠᱤ ᱟᱹᱵᱤᱱ ᱛᱟᱞᱟ ᱛᱮᱞᱤᱧ ᱵᱩᱡ ᱫᱟᱲᱮᱭᱟᱫᱟ ᱟᱨᱠᱤ ᱟᱹᱞᱤᱧᱟᱜ ᱵᱟᱲᱟᱭ ᱨᱮᱱᱟᱜ ᱤᱪᱪᱷᱟᱹ ᱛᱟᱦᱮᱸᱠᱟᱱ ᱛᱟᱹᱞᱤᱧᱟ᱾ ᱠᱟᱹᱴᱤᱡ ᱞᱤᱧ ᱤᱭᱟᱹ ᱜᱚᱜ ᱮᱱᱟ ᱦᱮᱸ ᱟᱹᱞᱤᱧ ᱡᱟᱦᱟᱸ ᱛᱤᱥ ᱨᱮ ᱟᱞᱤᱧ ᱞᱤᱧ ᱪᱟᱞᱟᱜᱼᱟ, ᱟᱹᱞᱤᱧ ᱞᱤᱧ ᱪᱟᱞᱟᱜᱼᱟ ᱦᱮᱸᱥᱮ
ᱩᱸᱦ,
ᱛᱟᱦᱚᱞᱮ ᱜᱚᱝᱠᱮ ᱟᱵᱤᱱᱟᱜ ᱟᱹᱛᱩ ᱫᱤᱥᱚᱢ ᱫᱚ ᱚᱱᱟ ᱵᱩᱨᱩ ᱥᱩᱨ ᱨᱮᱜᱮ ᱦᱮᱥᱮ? ᱟᱪᱪᱷᱟ, ᱟᱵᱚ ᱱᱤᱭᱟᱹ ᱟᱵᱚ ᱱᱤᱭᱟᱹ ᱥᱮᱸᱫᱽᱨᱟ ᱛᱟᱵᱚᱱ, ᱦᱮᱸ, ᱱᱤᱭᱟᱹ ᱟᱵᱚᱣᱟᱜ ᱞᱟᱹᱭ ᱞᱟᱠᱪᱟᱨ ᱮᱱᱮᱡ ᱥᱮ ᱥᱮᱨᱮᱧ ᱥᱮ ᱥᱮᱸᱫᱽᱨᱟ ᱱᱤᱭᱟᱹ ᱠᱚᱫᱚ ᱟᱵᱚ ᱱᱮᱛᱟᱨ ᱫᱚᱵᱚᱱ ᱦᱤᱲᱤᱧ ᱤᱭᱟᱹᱭᱮᱫᱟ᱾ ᱦᱮᱸ ᱟᱵᱚ ᱵᱟᱯᱞᱟ ᱠᱚᱨᱮ ᱤᱭᱟᱹ ᱵᱟᱯᱞᱟ ᱠᱚᱨᱮᱱᱟᱜ ᱦᱮᱸ ᱵᱟᱯᱞᱟ ᱠᱚᱨᱮ ᱱᱮᱛᱟᱨ ᱟᱹᱰᱤ ᱡᱟᱭᱜᱟ ᱨᱮᱜᱮ ᱧᱮᱞᱟᱵᱤᱱ ᱩᱸ, ᱵᱚᱠᱥ ᱢᱟᱭᱤᱠ ᱛᱮᱠᱚ ᱮᱱᱮᱡ ᱠᱟᱱᱟ ᱦᱮᱸ᱾ ᱟᱵᱚᱣᱟᱜ ᱴᱟᱢᱟᱜ ᱛᱩᱢᱫᱟᱹᱜ ᱠᱚᱫᱚ ᱵᱟᱝᱠᱚ ᱵᱟᱵᱚᱱ ᱵᱟᱵᱚᱱ ᱨᱩᱭᱮᱫᱟ ᱟᱵᱚᱣᱟᱜ ᱚᱱᱟ ᱵᱟᱱᱟᱝ ᱠᱚᱫᱚ ᱵᱚᱱ ᱦᱤᱲᱤᱧ ᱩᱛᱟᱹᱨ ᱟᱠᱟᱫᱟ᱾ ᱦᱮᱸ, ᱫᱟᱸᱥᱟᱭ ᱥᱚᱦᱨᱟᱭ ᱠᱚᱢᱟᱛᱚ ᱱᱮᱛᱟᱨ ᱫᱚ ᱦᱮᱸ ᱚᱠᱚᱭ ᱦᱚᱸ ᱢᱟᱱᱮ ᱫᱟᱸᱥᱟᱭ ᱮᱱᱮᱡ ᱠᱚ ᱢᱟᱛᱚ ᱪᱟᱞᱟᱣ ᱦᱚᱸ ᱡᱟᱹᱱᱤᱡ ᱵᱟᱝᱠᱚ ᱪᱟᱞᱟᱜᱼᱟ ᱱᱮᱛᱟᱨ ᱫᱚ ᱩᱱᱟᱹᱜ ᱫᱚ? ᱦᱮᱸ ᱟᱨ ᱦ ᱛᱚ ᱱᱤᱝᱠᱟᱹ ᱜᱮ ᱟᱹᱞᱤᱧᱼᱟᱜ ᱤᱭᱟᱹ ᱢᱮᱱᱟᱜ ᱛᱟᱹᱞᱤᱧᱟ ᱡᱮ ᱱᱚᱜᱼᱚᱭ ᱥᱮᱸᱫᱽᱨᱟ ᱠᱚ ᱡᱟᱦᱟᱸ ᱛᱤᱱᱟᱹᱜ ᱤᱭᱟᱹ ᱠᱚ ᱢᱮᱱᱟᱜ ᱛᱟᱵᱚᱱᱟ ᱦᱮᱸ, ᱟᱹᱞᱤᱧ ᱵᱟᱡᱟᱨ ᱫᱤᱥᱚᱢ ᱥᱮᱫ ᱨᱮᱞᱤᱧ ᱛᱟᱦᱮᱱᱟ ᱛᱟᱹᱣ ᱨᱮᱦᱚᱸ ᱟᱨᱠᱤ, ᱦᱮᱸ ᱢᱮᱱᱟᱜ ᱛᱟᱹᱞᱤᱧᱟ ᱟᱨᱠᱤ ᱚᱱᱟ ᱪᱟᱞᱟᱜ ᱨᱮᱱᱟᱜ ᱚᱱᱟ ᱠᱚ ᱱᱤᱭᱟᱹ ᱵᱟᱲᱟᱭ ᱨᱮᱱᱟᱜ ᱦᱮᱸ᱾ ᱟᱫᱚ ᱟᱹᱰᱤ ᱠᱟᱹᱴᱤᱡ ᱦᱚᱯᱚᱱ ᱠᱷᱚᱡ ᱟᱵᱚ ᱱᱤᱭᱟᱹ ᱤᱭᱟᱹ ᱠᱷᱚᱡ ᱫᱚ ᱠᱟᱹᱴᱤᱡ ᱥᱟᱺᱜᱤᱧ ᱨᱮᱜᱮᱞᱤᱧ ᱛᱟᱦᱮᱸ ᱠᱟᱱᱟ ᱟᱵᱚᱣᱟᱜ ᱥᱟᱶᱛᱟ ᱟᱵᱚᱣᱟᱜ ᱤᱭᱟᱹ ᱠᱷᱚᱡ ᱫᱚ ᱦᱮᱸ᱾ ᱛᱟᱹᱣ ᱨᱮᱦᱚᱸ ᱟᱹᱞᱤᱧᱟᱜ ᱟᱭᱩ ᱟᱲᱟᱝ ᱪᱮᱛᱟᱱ ᱫᱚ ᱢᱮᱱᱟᱜ ᱛᱟᱹᱞᱤᱧᱟ ᱴᱟᱱ ᱡᱮ ᱚᱱᱟ ᱱᱤᱭᱟᱹ ᱟᱨᱠᱤ ᱵᱟᱲᱟᱭ ᱨᱮᱱᱟᱜ ᱥᱮᱸᱬᱟ ᱨᱮᱱᱟᱜ ᱦᱮᱸ ᱱᱤᱭᱟᱹ ᱠᱚ ᱵᱟᱧᱪᱟᱣ ᱠᱟᱛᱮᱫ ᱫᱚᱦᱚ ᱨᱮᱱᱟᱜ ᱟᱨᱠᱤ᱾
ᱟᱵᱚ ᱫᱚ ᱮᱠᱷᱚᱱ ᱫᱚ ᱢᱟᱱᱮ ᱟᱵᱚ ᱥᱟᱶᱛᱟ ᱮᱢᱚᱱ ᱯᱚᱨᱤᱵᱚᱨᱛᱚᱱᱚᱜ ᱠᱟᱱ ᱛᱟᱵᱚᱱᱟ ᱫᱤᱱᱠᱮ ᱫᱤᱱ ᱟᱵᱚ ᱡᱟᱦᱟᱸ ᱫᱟᱨᱟᱭ ᱠᱟᱱ ᱡᱟᱦᱟᱸ ᱯᱤᱲᱦᱤ ᱟᱵᱚ ᱢᱮᱱᱟᱜ ᱛᱟᱵᱚᱱᱟ ᱚᱱᱟ ᱠᱚᱫᱚ ᱡᱚᱛᱚ ᱢᱟᱱᱮ ᱠᱩ ᱧᱮᱞ ᱦᱤᱲᱤᱧ ᱪᱟᱵᱟᱭᱟ ᱦᱟᱸᱜ ᱟᱵᱚ ᱚᱱᱟ ᱠᱚ ᱥᱩᱫᱷᱨᱟᱹᱣ ᱠᱚᱨᱛᱮ ᱜᱮᱞᱮ ᱱᱤᱛᱚᱜ ᱢᱟᱱᱮ ᱡᱟᱦᱟᱸ ᱛᱤᱱᱟᱹᱜ ᱪᱟᱞᱩ ᱟᱠᱟᱱᱟ ᱱᱤᱛᱚᱜ ᱥᱚᱢᱟᱡ ᱨᱮ ᱚᱱᱟ ᱢᱟᱱᱮ ᱯᱩᱨᱟᱹ ᱯᱩᱨᱤ ᱵᱚᱱᱫᱚᱭ ᱦᱩᱭᱩᱜ ᱛᱟᱵᱚᱱᱟ ᱟᱨᱠᱷᱟᱱ ᱟᱵᱚ ᱡᱟᱦᱟᱸ ᱛᱟᱭᱚᱢ ᱯᱤᱲᱦᱤ ᱢᱮᱱᱟᱜ ᱛᱟᱵᱚᱱᱟ ᱚᱱᱟ ᱫᱚ ᱢᱟᱱᱮ ᱟᱵᱚ ᱡᱟᱦᱟᱸ ᱥᱟᱶᱛᱟ ᱱᱤᱭᱮ ᱠᱚᱱᱚ ᱢᱟᱱᱮ ᱜᱮᱭᱟᱱ ᱜᱮ ᱵᱟᱝ ᱛᱟᱦᱮᱱ ᱛᱟᱠᱚᱣᱟ ᱡᱮ ᱟᱵᱚᱣᱟᱜ ᱥᱟᱶᱛᱟ ᱪᱮᱫ ᱞᱮᱠᱟᱱᱟ ᱢᱮᱱᱛᱮ᱾
ᱟᱫᱚ ᱦᱮᱸ ᱟᱫᱚ, ᱡᱟᱦᱟᱸᱭ ᱠᱚ ᱟᱵᱚ ᱠᱚ ᱟᱵᱚ ᱵᱚᱱ ᱚᱞᱚᱜ ᱯᱟᱲᱦᱟᱜ ᱠᱟᱱᱟ ᱥᱮ ᱟᱵᱚ ᱵᱚᱱᱼᱼ ᱵᱟᱡᱟᱨ ᱫᱤᱥᱚᱢ ᱠᱚᱨᱮ ᱠᱚ ᱛᱟᱦᱮᱱ ᱜᱮᱭᱟ ᱵᱟ ᱡᱟᱦᱟᱸᱭ ᱠᱚᱵᱚᱱ ᱚᱞᱚᱜ ᱯᱟᱲᱦᱟᱜ ᱠᱟᱱᱟ ᱦᱮᱸ ᱛᱟᱨᱯᱚᱨᱼᱼ
ᱩ,
ᱟᱵᱚ ᱫᱚ, ᱟᱵᱚ ᱞᱮᱠᱟᱱ ᱤᱭᱟᱹ ᱠᱚᱫᱚ ᱱᱤᱭᱟᱹ ᱠᱚᱫᱚ ᱵᱟᱵᱚᱱ ᱪᱮᱫ ᱟᱠᱚ ᱠᱟᱱᱟ ᱡᱮ ᱟᱵᱚᱣᱟᱜᱼᱼ ᱥᱟᱶᱛᱟ ᱫᱤᱭᱮ ᱟᱵᱚᱣᱟᱜ ᱥᱚᱢᱟᱡᱽ ᱫᱤᱭᱮ ᱟᱵᱚᱣᱟᱜ ᱞᱟᱹᱭ ᱞᱟᱠᱪᱟᱨ ᱫᱤᱭᱮᱼᱼ ᱫᱚ ᱟᱵᱚ ᱫᱚ ᱚᱱᱟ ᱠᱚᱫᱚ ᱵᱟᱵᱚᱱ ᱪᱮᱫ ᱟᱠᱚ ᱠᱟᱱᱟ ᱩᱱᱠᱩ ᱫᱚ, ᱟᱵᱚ ᱫᱚ ᱥᱩᱫᱩ ᱟᱵᱚᱼᱼ ᱟᱫᱚ ᱱᱚᱜ ᱚᱭ ᱚᱞᱚᱜ ᱯᱟᱲᱦᱟᱜ ᱱᱤᱭᱟᱹ ᱚᱞᱚᱜ ᱯᱟᱲᱦᱟᱜ ᱜᱮᱵᱚᱱᱼᱼ ᱢᱮᱛᱟ ᱠᱚ ᱠᱟᱱᱟ ᱟᱨ ᱡᱟᱦᱟᱸᱭ ᱚᱞᱚᱜ ᱯᱟᱲᱦᱟᱜ ᱵᱟᱝᱠᱚ ᱚᱞᱚᱜ ᱯᱟᱲᱦᱟᱜ ᱠᱟᱱᱟ ᱩᱱᱠᱩ ᱫᱚᱼᱼ ᱯᱟᱛᱟ ᱪᱷᱟᱛᱟ ᱠᱚᱨᱮ ᱠᱚᱼᱼ ᱠᱚ ᱤᱭᱟᱹ ᱵᱟᱲᱟᱭ ᱫᱟ ᱮᱱᱮᱡ ᱵᱟᱲᱟᱭ ᱫᱟᱠᱚ ᱚᱱᱟ ᱱᱤᱭᱮ ᱠᱳᱱᱳ, ᱦᱩᱥ ᱫᱤᱥᱟᱹ ᱵᱟᱹᱱᱩᱜ ᱛᱟᱠᱚᱣᱟ ᱦᱮᱸ ᱟᱫᱚ ᱟᱵᱼᱼ ᱟᱵᱚᱣᱟᱜ ᱱᱤᱭᱟᱹᱜᱮ ᱤᱭᱟᱹ ᱛᱟᱵᱚᱱ ᱞᱟᱹᱠᱛᱤ ᱛᱟᱵᱚᱱ ᱡᱮ, ᱩᱱᱠᱩ ᱵᱟᱲᱟᱭ ᱦᱚᱪᱚ ᱨᱮᱱᱟᱜ ᱡᱟᱦᱟᱸᱭ ᱠᱚ ᱚᱞᱚᱜ ᱯᱟᱲᱦᱟᱜ ᱠᱟᱛᱮᱜ ᱵᱟᱡᱟᱨ ᱫᱤᱥᱚᱢ ᱠᱚᱨᱮ ᱵᱟ ᱡᱟᱦᱟᱸ ᱠᱚᱨᱮᱼᱼ ᱛᱟᱦᱮᱱ ᱠᱟᱱᱟ ᱩᱱᱠᱩ ᱡᱚᱛᱚ ᱦᱚᱲ ᱱᱤᱭᱟᱹ ᱫᱤᱤᱠ ᱫᱤᱭᱮ ᱪᱮᱫ ᱟᱠᱚᱣᱟᱜ, ᱟᱭᱳ ᱟᱲᱟᱝ ᱟᱵᱚᱣᱟᱜ ᱫᱷᱚᱨᱚᱢ ᱟᱵᱚᱣᱟᱜ ᱡᱟᱛᱤᱼᱼ ᱦᱮᱸ ᱫᱤᱥᱟᱹ ᱫᱚᱦᱚ ᱨᱮᱱᱟᱜ ᱦᱮᱸ ᱛᱚ ᱱᱤᱭᱟᱹ ᱠᱚᱫᱚ, ᱫᱚᱨᱠᱟᱨ ᱛᱟᱵᱚᱱᱟ ᱱᱤᱭᱟᱹ ᱠᱚᱫᱚ ᱵᱟᱝᱠᱷᱟᱱ ᱫᱚ ᱱᱤᱭᱟᱹ ᱟᱵᱚᱣᱟᱜᱼᱼ ᱦᱤᱡᱩᱜ ᱠᱟᱱ ᱤᱭᱟᱹ ᱫᱚ ᱟᱫᱚ ᱵᱟᱝᱠᱚ ᱫᱤᱥᱟᱹ ᱫᱚᱦᱚᱭᱟ ᱟᱫᱚ ᱡᱚᱛᱚ ᱜᱮᱵᱚᱱ ᱟᱫ ᱪᱟᱵᱟᱭᱟ᱾ ᱦᱮᱸ ᱮᱠᱮ ᱟᱵᱚ ᱫᱤᱠᱩ ᱯᱩᱥᱤ ᱠᱚ ᱮᱲᱮ ᱠᱚ ᱪᱮᱥᱴᱟᱭᱮᱫ ᱵᱚᱱᱟ ᱦᱮᱸ,
ᱦᱩ ᱦᱩᱸ,
ᱦᱮᱸ ᱟᱫᱚ ᱚᱱᱠᱟᱛᱮ ᱚᱱᱠᱟᱛᱮ ᱡᱚᱛᱚ ᱱᱤᱛᱚᱜ ᱫᱚ᱾ ᱟᱵᱚᱣᱟᱜ ᱡᱟᱹᱛᱤ ᱫᱷᱚᱨᱚᱢ ᱠᱚ ᱦᱚᱸ ᱮᱴᱟᱜ ᱥᱮᱫ ᱠᱚ ᱪᱟᱞᱟᱜ ᱠᱟᱱᱟ ᱦᱮᱸ,
ᱦᱩᱸ,
ᱟᱨᱠᱮ, ᱱᱤᱭᱟᱹ ᱠᱚᱫᱚᱼᱼ ᱟᱵᱚ ᱡᱩᱫᱤ ᱵᱟᱵᱚᱱ ᱟᱵᱚᱜᱮ ᱱᱤᱛᱚᱜ ᱡᱚᱫᱤ ᱵᱟᱵᱚᱱ ᱛᱤᱸᱜᱩᱱᱟ ᱟᱵᱚ ᱡᱟᱦᱟᱸᱭ ᱵᱚᱱ ᱚᱞᱚᱜ ᱯᱟᱲᱦᱟᱜ ᱠᱟᱱᱟ ᱦᱳᱭᱛᱳ, ᱦᱮᱸ ᱛᱟᱦᱚᱞᱮ ᱡᱟᱦᱟᱸ ᱵᱚᱱ ᱚᱞᱚᱜ ᱠᱟᱱᱟ ᱦᱮ ᱟᱫᱚ ᱟᱵᱚ ᱡᱩᱚᱫᱤ ᱵᱟᱵᱚᱱ, ᱛᱤᱸᱜᱩᱱᱟ ᱛᱟᱦᱚᱞᱮ ᱟᱫᱚ ᱱᱤᱭᱟᱹ ᱫᱚ ᱟᱫᱚ ᱪᱟᱵᱟ ᱤᱫᱤᱜ ᱛᱟᱵᱚᱱᱟ,
ᱦᱩᱸ,
ᱦᱩᱸ,
ᱱᱚᱣᱟ ᱠᱚᱫᱚ ᱱᱟᱥᱮ ᱟᱵᱚ ᱡᱟᱦᱟᱸ ᱵᱚᱱ ᱥᱮᱪᱮᱫᱚᱜ ᱠᱟᱱᱟ ᱟᱵᱚ ᱜᱮ ᱛᱤᱸᱜᱩ ᱫᱚᱨᱠᱟᱨ᱾ ᱢᱟᱱᱮ ᱢᱤᱫᱴᱮᱱ ᱜᱟᱶᱛᱟ ᱛᱮᱭᱟᱨ ᱫᱚᱨᱠᱟᱨ ᱠᱟᱱ ᱛᱟᱵᱳᱱᱟ ᱡᱮ ᱱᱚᱣᱟ᱾ ᱡᱟᱦᱟᱸ ᱠᱚ ᱱᱤᱛᱚᱜ ᱪᱟᱹᱞᱩᱜ ᱠᱟᱱᱟ ᱚᱱᱟ ᱠᱚ ᱠᱤᱪᱷᱩ ᱵᱚᱱᱫᱚ ᱨᱮᱱᱟᱜ, ᱚᱱᱟ ᱠᱚ ᱢᱤᱫᱴᱮᱱ ᱡᱮ ᱟᱵᱮᱱ ᱜᱟᱶᱛᱟ ᱛᱮᱭᱟᱨ ᱠᱚᱜᱼᱟ ᱚᱱᱟ ᱱᱟᱯᱟᱭ ᱦᱩᱭᱩᱜᱜ ᱛᱟᱚᱱᱟ ᱠᱮᱢᱮᱨᱟᱱ, ᱛᱳᱜᱠᱟᱱ ᱱᱚᱝᱠᱟ ᱫᱚ ᱫᱤᱱᱠᱮ ᱫᱤᱱ ᱢᱟᱱᱮ,
ᱟᱵᱚ ᱡᱟᱦᱟᱸᱭ ᱠᱚ ᱦᱚᱲ ᱦᱚᱯᱚᱱ ᱢᱮᱱᱟᱜ ᱵᱚᱱᱟ ᱡᱟᱦᱟᱸᱭ ᱠᱚᱵᱚᱱ ᱚᱞᱚᱜ ᱠᱟᱱᱟ ᱤᱭᱟᱹᱜ ᱠᱟᱱᱟ ᱵᱚᱱ ᱟᱵᱚ ᱵᱚᱱ ᱡᱩᱢᱤᱫ ᱞᱟᱜᱟᱣ ᱵᱚᱱᱟ ᱟᱵᱚ ᱢᱤᱫᱼᱼ ᱴᱷᱮᱡ ᱛᱟᱦᱮᱸ ᱞᱟᱜᱟᱣ ᱵᱚᱱᱟ ᱥᱮ ᱡᱟᱦᱟᱸᱭ, ᱵᱟᱦᱨᱮ ᱠᱚᱨᱮ ᱠᱚ ᱵᱟ ᱵᱟᱦᱨᱮ ᱫᱤᱥᱚᱢ ᱠᱚᱨᱮ ᱵᱟᱦᱨᱮ ᱤᱭᱟᱹ ᱠᱚᱨᱮ ᱠᱚ ᱛᱟᱦᱮᱱ ᱠᱟᱱᱟ ᱵᱟ, ᱯᱟᱲᱦᱟᱜ ᱞᱟᱹᱜᱤᱫ ᱠᱚ ᱪᱟᱞᱟᱜ ᱠᱟᱱᱟ ᱡᱟᱦᱟᱸᱭ ᱠᱚ ᱦᱮᱸ ᱦᱤᱡᱩᱜ ᱠᱟᱱᱟ ᱠᱚ ᱡᱟᱦᱟᱸᱭ ᱯᱟᱲᱦᱟᱜ ᱞᱟᱹᱜᱤᱫ, ᱩᱱᱠᱩ ᱢᱳᱫᱽᱫᱷᱮ ᱦᱚᱸ ᱱᱮᱛᱟᱨ ᱫᱚ ᱧᱮᱞᱟᱵᱤᱱ ᱚᱱᱠᱟ ᱡᱩᱢᱤᱫ ᱵᱟᱹᱱᱩᱜᱼᱟ ᱦᱮᱸ,
ᱦᱩᱸ,
ᱚᱱᱠᱟ ᱠᱟᱛᱮᱫ ᱜᱟᱶᱛᱟ ᱠᱟᱛᱮ ᱵᱟᱝᱠᱚ ᱛᱟᱦᱮᱱᱟ ᱜᱟᱛᱮ ᱠᱟᱛᱮ ᱵᱟᱝᱠᱚ ᱛᱟᱦᱮᱱᱟ ᱦᱮᱸ, ᱯ-ᱪᱚᱜ ᱛᱚ ᱱᱤᱭᱟᱹ ᱠᱚ ᱟᱫᱚ ᱦᱮᱸ ᱟᱨ, ᱨᱚᱲ ᱵᱟᱲᱟ ᱨᱮᱦᱚᱸ ᱟᱭᱳ ᱟᱲᱟᱝ ᱛᱮ ᱵᱟᱭ ᱨᱚᱲᱟ ᱢᱟ ᱦᱮᱸᱦ, ᱤᱱᱠᱟᱹ ᱫᱚ ᱵᱩᱜ ᱱᱤᱛᱚᱜ ᱫᱚ ᱫᱚᱢ ᱵᱩᱜ ᱵᱩᱦᱩᱛ ᱦᱩᱭᱩᱜ ᱠᱟᱱᱟ ᱾ ᱦᱩᱸ ᱛᱟᱦᱞᱮ ᱤᱱᱟᱹ ᱠᱚ ᱠᱷᱟᱹᱛᱤᱨ ᱜᱮ ᱟᱵᱚᱣᱟᱜ ᱫᱚ ᱟᱫ ᱪᱟᱞᱟᱜ ᱠᱟᱱ ᱛᱟᱵᱚᱱᱟ, ᱥᱩᱜ ᱾ ᱦᱮᱸ ᱟᱵᱚ ᱜᱮᱵᱚᱱ ᱟᱜ ᱫᱟ ᱟᱵᱚᱜᱮ ᱵᱟᱵᱚᱱ ᱵᱩᱡᱽ ᱫᱟ ᱾
ᱦᱩᱸ ᱾
ᱥᱩᱜ ᱾
ᱟ-ᱳᱫ ᱾ ᱢᱟᱱᱮ ᱡᱚᱛᱚ ᱜᱮ ᱢᱟᱱᱮ ᱥᱚᱠᱨᱤᱭ ᱡᱚᱛᱚ ᱞᱮᱠᱟᱱ ᱡᱟᱦᱟᱸᱛᱤᱱᱟᱹᱜ ᱞᱟᱭᱼᱞᱟᱪᱟᱨ ᱢᱮᱱᱟᱜ ᱫᱚ ᱡᱚᱛᱚ ᱜᱮ ᱢᱟᱱᱮ ᱟᱹᱨᱩ ᱯᱷᱮᱨᱟᱣ ᱟᱠᱟᱱ ᱛᱟᱵᱚᱱᱟ ᱟᱵᱚᱣᱟᱜ ᱫᱚ ᱱᱤᱛᱚᱜ ᱵᱟᱦᱟ ᱠᱚᱦᱚᱸ ᱢᱟᱱᱮ ᱚᱱᱟ ᱯᱩᱨᱟᱹ ᱢᱟᱱᱮ ᱟᱹᱨᱩ ᱯᱷᱮᱨᱟᱣ ᱟᱠᱟᱱ ᱛᱟᱵᱚᱱᱟ ᱾ ᱠᱤᱪᱷᱩ ᱠᱤᱪᱷᱩ ᱟᱛᱳ ᱨᱮ ᱧᱮᱞᱚᱜ ᱠᱟᱱᱟ ᱵᱟᱦᱟ ᱯᱚᱨᱚᱵᱽ ᱥᱚᱢᱚᱭ ᱢᱟᱱᱮ ᱵᱚᱥ ᱟᱹᱜᱩ ᱠᱟᱛᱮ ᱧᱮᱞ ᱠᱚᱢ ᱟᱹᱰᱤ ᱡᱟᱥᱛᱤ ᱠᱚ ᱮᱱᱮᱡ ᱾
ᱦᱮᱸ ᱦᱮᱸ ᱟᱞᱮ ᱮ ᱜᱚᱝᱠᱮ ᱱᱤᱭᱟᱹ, ᱱᱤᱭᱟᱹ ᱟᱞᱤᱧᱟᱜ ᱤᱭᱟᱹᱨᱮ ᱦᱮᱡ ᱟᱠᱟᱱᱟ ᱾ ᱟᱹᱰᱤ ᱫᱤᱱ ᱠᱷᱚᱱᱜᱮ ᱱᱤᱭᱟᱹ ᱵᱟᱦᱟ ᱵᱟᱦᱟ ᱞᱮᱠᱟᱱᱟᱜ ᱯᱚᱨᱚᱵᱽ ᱨᱮ ᱟᱵᱚᱣᱟᱜ ᱠᱟᱱᱟᱜ ᱯᱚᱨᱚᱵᱽ ᱨᱮ ᱪᱤᱠᱟᱹᱛᱮ ᱦᱚᱲ ᱥᱮ ᱚᱸᱰᱮ ᱨᱮᱱ ᱚᱸᱰᱮ ᱨᱮᱱ ᱢᱟᱱᱮ ᱢᱟᱺᱡᱷᱤ ᱵᱟᱵᱟ ᱠᱚ ᱩᱱᱠᱩ ᱥᱳᱞᱳ ᱟᱱᱟ ᱠᱚ ᱪᱤᱠᱟᱹᱛᱮ ᱱᱤᱭᱟᱹ ᱠᱚ ᱤᱭᱟᱹ ᱫᱟᱲᱮᱭᱟᱜᱼᱟ, ᱡᱮ ᱢᱤᱫᱴᱟᱡ ᱟᱨ ᱵᱚᱠᱥ ᱢᱟᱭᱤᱠ ᱟᱹᱜᱩ ᱠᱟᱛᱮᱫ ᱠᱚ ᱮᱱᱮᱡ ᱫᱟᱲᱮᱭᱟᱜᱼᱟ ᱢᱤᱫᱴᱟᱡ ᱤᱭᱟᱹᱨᱮ ᱾ ᱟᱵᱚᱣᱟᱜ ᱵᱟᱦᱟ ᱞᱮᱠᱟᱱᱟᱜ ᱤᱭᱟᱹᱨᱮ ᱱᱤᱭᱟᱹ